ᱡᱚᱦᱟᱨ
ᱦᱮᱸ ᱟᱪᱷᱟ ᱜᱚᱝᱠᱮ ᱱᱟᱯᱟᱭ ᱵᱟᱲᱟ ᱜᱮᱛᱚ ᱛᱟᱦᱚᱞᱮ
ᱦᱮᱸ ᱜᱚᱝᱠᱮ ᱱᱟᱯᱟᱭ ᱵᱟᱲ ᱜᱮ ᱱᱤᱭᱟᱹ ᱜᱷᱟᱹᱲᱤᱡ ᱫᱚ ᱦᱟᱸᱜ
ᱟᱪᱷᱟ ᱟᱪᱷᱟ ᱜᱚᱝᱠᱮ ᱟᱨ ᱜᱚᱢᱠᱮ ᱚᱱᱮ ᱯᱟᱹᱦᱤᱞ ᱦᱚᱲ ᱪᱮᱫ ᱞᱮᱠᱟ ᱠᱟᱛᱮᱫ ᱠᱚ ᱢᱟᱱᱮ ᱡᱤᱭᱟᱹᱲ ᱠᱟᱛᱮᱜ ᱠᱚ ᱵᱟᱧᱪᱟᱣ ᱠᱟᱛᱮᱜ ᱠᱚ ᱦᱮᱡ ᱟᱠᱟᱱᱟ ᱠᱟᱹᱴᱤᱡ ᱚᱱᱟ ᱵᱟᱨᱮᱛᱮ ᱢᱟᱱᱮ ᱪᱮᱫ ᱞᱮᱠᱟ ᱟᱱᱟᱴ ᱨᱮᱠᱚ ᱛᱟᱦᱮᱸ ᱠᱟᱱᱟ ᱡᱚᱢ ᱧᱩ ᱠᱷᱚᱱᱟᱜ ᱦᱚᱨᱚᱜ ᱵᱟᱸᱫᱮ ᱠᱷᱱᱟᱜ ᱚᱱᱟ ᱠᱟᱹᱴᱤᱡ ᱜᱚᱢᱠᱮ ᱵᱮᱤᱱ ᱞᱟᱹᱭ ᱞᱮᱠᱷᱟᱱ ᱟᱹᱰᱤᱜ ᱱᱟᱯᱟᱭ ᱠᱚᱜᱼᱟ
ᱜᱚᱢᱠᱮ ᱯᱟᱹᱦᱤᱞ ᱦᱚᱲ ᱫᱚ ᱢᱟᱱᱮ ᱟᱹᱰᱤ ᱠᱚᱥᱴᱚ ᱛᱮᱠᱚ ᱫᱤᱱ ᱠᱟᱜᱼᱟ ᱢᱟᱱᱮ ᱯᱟᱹᱦᱤᱞ ᱫᱚ ᱦᱳᱲᱳ ᱪᱟᱣᱞᱮ ᱠᱚᱨᱮᱱᱟᱜ ᱦᱚᱸ ᱩᱱᱟᱹᱜ ᱫᱚ ᱵᱟᱝ ᱛᱟᱦᱮᱸ ᱠᱟᱱᱟ ᱦᱳᱲᱳ ᱪᱟᱣᱞᱮ ᱠᱚ ᱡᱟᱦᱟᱸ ᱠᱚ ᱞᱟᱹᱭ ᱛᱟᱦᱮᱸᱜᱼᱟ ᱜᱚᱢᱠᱮ ᱥᱟᱢᱟ ᱪᱟᱣᱞᱤ ᱥᱟᱢᱟ ᱪᱟᱣᱞᱤ ᱢᱟ ᱱᱮᱛᱟᱨ ᱢᱟ ᱵᱟᱝ ᱧᱮᱞᱚᱜ ᱠᱟᱱᱟ ᱜᱚᱢᱠᱮ ᱢᱟᱱᱮ ᱥᱟᱢᱟ ᱪᱟᱣᱞᱮ ᱫᱚ ᱜᱚᱢᱠᱮ ᱞᱟᱹᱭ ᱛᱟᱦᱮᱸ ᱟᱠᱚ ᱚᱱᱮ ᱚᱱᱟ ᱠᱚ ᱡᱚᱢ ᱛᱟᱦᱮᱸᱫᱼᱟ ᱜᱚᱢᱠᱮ
ᱮᱠᱫᱚᱢ ᱜᱚᱢᱠᱮ ᱟᱹᱰᱤ ᱫᱩᱠᱮᱢ ᱵᱩᱡᱷᱟᱹᱣᱟ ᱜᱚᱢᱠᱮ ᱦᱳᱭ ᱦᱳᱭ
ᱜᱚᱝᱠᱮ ᱯᱟᱹᱦᱤᱞ ᱠᱚ ᱠᱚᱨᱮᱱᱟᱜ ᱠᱟᱛᱷᱟ ᱠᱚ ᱢᱟᱱᱮ ᱞᱟᱹᱭ ᱞᱮᱠᱷᱟᱱ ᱢᱟᱱᱮ ᱯᱟᱹᱦᱤᱞ ᱠᱚᱨᱮᱱᱟᱜ ᱠᱟᱛᱷᱟ ᱫᱚ ᱟᱹᱰᱤ ᱫᱩᱠ ᱜᱮ ᱵᱩᱡᱷᱟᱹᱜᱼᱟ ᱜᱚᱢᱠᱮ
ᱢᱟᱱᱮ ᱡᱟᱦᱟᱸ ᱜᱚᱲᱚᱢ ᱦᱟᱲᱟᱢ ᱛᱟᱠᱚᱣᱟᱜ ᱢᱚᱪᱟ ᱠᱷᱚᱱ ᱟᱸᱡᱚᱢ ᱦᱩᱭᱩ ᱟᱠᱟᱱᱟ ᱱᱚᱝᱠᱟ ᱠᱟᱛᱮᱜ
ᱜᱚᱝᱠᱮ ᱱᱮᱛᱟᱨ ᱚᱝ ᱛᱟᱞᱮ ᱟᱠᱟᱞᱮᱠᱟ ᱠᱟᱛᱮ ᱨᱟᱯᱟᱜ ᱠᱟᱛᱮᱫ ᱠᱚ ᱡᱚᱢᱟ ᱱᱮᱛᱟᱨ ᱨᱮᱱ ᱜᱤᱫᱽᱨᱟᱹ ᱵᱟᱲᱟᱭ ᱜᱮ ᱵᱟᱠᱚ ᱵᱟᱲᱟᱭᱟ ᱟᱨ ᱯᱟᱹᱦᱤᱞ ᱠᱚ ᱞᱮᱫ ᱛᱟᱦᱮᱸᱱ ᱜᱚᱲᱚᱢ ᱦᱟᱲᱟᱢ ᱛᱮᱠᱚ ᱯᱟᱹᱦᱤᱞ ᱨᱤᱱ ᱜᱚᱲᱚᱢ ᱦᱟᱲᱟᱢ ᱛᱟᱠᱚ ᱠᱚ ᱞᱟᱹᱭᱮᱫ ᱛᱟᱦᱮᱸ ᱡᱮ ᱟᱞᱮ ᱫᱚ ᱛᱟᱞᱮ ᱡᱚᱢ ᱛᱮᱜᱮᱞᱮ ᱛᱟᱦᱮᱸ ᱠᱟᱱᱟ ᱛᱟᱞᱮ ᱠᱚᱜᱮ ᱨᱟᱯ ᱨᱟᱯᱟᱜ ᱠᱟᱛᱮ ᱞᱮ ᱡᱚᱢ ᱛᱟᱦᱮᱸᱱ ᱟᱨ ᱱᱮᱛᱟᱨ ᱨᱤᱱ ᱜᱤᱫᱽᱨᱟᱹ ᱜᱚᱢᱠᱮ ᱡᱩᱫᱤᱢ ᱢᱮᱛᱟ ᱠᱚᱣᱟ ᱛᱟᱞᱮ ᱨᱟᱯᱟᱜ ᱠᱟᱛᱷᱟ ᱜᱚᱢᱠᱮ ᱛᱟᱞᱮ ᱨᱟᱯᱟᱜ ᱠᱟᱛᱷᱟ ᱡᱮ ᱚᱠᱟ ᱞᱮᱠᱟ ᱛᱮᱠᱚ ᱨᱟᱯᱟᱜᱟ ᱜᱚᱢᱠᱮ ᱚᱱᱟ ᱠᱚ ᱜᱚᱢᱠᱮ ᱵᱟᱠᱚ ᱵᱟᱲᱟᱭᱟ ᱱᱮᱛᱟᱨ ᱨᱤᱱ ᱜᱤᱫᱽᱨᱟᱹ ᱫᱚ
ᱢᱟᱱᱮ ᱛᱟᱞᱤ ᱠᱚ ᱡᱚᱢᱟᱥᱮ ᱵᱟᱝ ᱱᱮᱛᱟᱨ ᱫᱚ ᱚᱱᱟ ᱦᱚᱸ ᱵᱟᱠᱚ ᱵᱟᱲᱟᱭᱟ ᱜᱚᱝᱠᱮ
ᱜᱚᱢᱠᱮ ᱚᱱᱟ ᱦᱚᱸ ᱵᱟᱠᱚ ᱵᱟᱲᱟᱭᱟ ᱜᱚᱢᱠᱮ ᱛᱟᱞᱮ ᱚᱠᱟ ᱞᱮᱠᱟ ᱠᱚ ᱡᱚᱢᱟ ᱚᱱᱟ ᱦᱚᱸ ᱵᱟᱠᱚ ᱵᱟᱲᱟᱭᱟ
ᱮᱠᱫᱚᱢ ᱜᱚᱢᱠᱮ ᱥᱟᱹᱨᱤ ᱠᱟᱛᱷᱟ ᱵᱤᱱ ᱢᱮᱱ ᱟᱠᱟᱫᱼᱟ ᱟᱨ ᱜᱚᱢᱠᱮ ᱱᱮᱛᱟᱨ ᱢᱟ ᱱᱮᱛᱟᱨ ᱨᱤᱱ ᱜᱤᱫᱽᱨᱟᱹ ᱠᱚ ᱠᱟᱹᱴᱤᱡ ᱠᱟᱹᱴᱤᱡ ᱠᱷᱚᱱᱟᱜ ᱵᱤᱲᱤ ᱠᱚᱠᱚ ᱧᱩᱭᱮᱫᱫᱟ ᱜᱚᱝᱠᱮ ᱱᱚᱣᱟ ᱵᱟᱨᱮᱛᱮ ᱟᱹᱵᱤᱱ ᱪᱮᱫ ᱵᱤᱱ ᱞᱟᱹᱭᱟ ᱦᱮᱸ ᱠᱮᱴᱮᱡ ᱟᱹᱨᱤ ᱠᱮᱴᱮᱡᱚᱜᱼᱟ ᱟᱨ ᱵᱤᱲᱤ ᱦᱟᱺᱰᱤ ᱯᱟᱹᱣᱨᱟᱹᱠᱚ
ᱦᱚᱸ ᱚᱱᱟᱮ ᱪᱮᱫ ᱞᱤᱧ ᱞᱟᱹᱭᱟ ᱠᱟᱹᱴᱤᱡ ᱠᱟᱹᱴᱤᱡ ᱜᱤᱫᱽᱨᱟᱹ ᱠᱚᱠᱚ ᱦᱚᱭ ᱵᱷᱤᱲᱤ ᱠᱚᱠᱚ ᱧᱩᱭᱮᱫᱼᱟ ᱠᱤᱱᱛᱩ ᱟᱫᱚ ᱩᱠᱩ ᱠᱩᱢᱲᱩ ᱯᱩᱝᱜᱤ ᱠᱚᱫᱚ ᱠᱚ ᱧᱩᱭᱮᱜ-ᱟ ᱟᱫᱚ ᱚᱠᱚᱭ ᱚᱠᱟ ᱠᱚᱵᱮᱱ ᱢᱮᱛᱟ ᱠᱚᱣᱟ ᱠᱤᱱᱛᱩ ᱟᱫᱚ ᱜᱚᱢᱠᱮ ᱩᱱᱟᱹᱜ ᱠᱟᱹᱴᱤᱡ ᱮᱠᱷᱚᱱ ᱫᱚ ᱱᱚᱝᱠᱟ ᱧᱩ ᱠᱚᱫᱚ ᱵᱟᱝ ᱵᱷᱟᱹᱜᱤᱭᱟ ᱯᱩᱸᱜᱤ ᱧᱩ ᱠᱚᱫᱚ
ᱦᱚᱭ ᱜᱚᱝᱠᱮ ᱦᱟᱱᱮ ᱱᱮᱛᱟᱨ ᱠᱷᱚᱱᱟᱜ ᱡᱩᱫᱤ ᱟᱢ ᱵᱤᱰᱤ ᱯᱩᱸᱜᱤᱢ ᱧᱩᱭᱟ ᱟᱢᱟᱜ ᱦᱟᱲᱟᱢ ᱵᱚᱭᱮᱥ ᱨᱮᱫᱚ ᱪᱮᱫ ᱚᱵᱚᱥᱛᱟ ᱦᱩᱭᱩᱜ ᱛᱟᱢᱟ ᱜᱚᱝᱠᱮ
ᱜᱚᱢᱠᱮ ᱛᱟᱨᱯᱚᱨᱮ ᱱᱮᱛᱟᱨ ᱨᱮᱱ ᱜᱤᱫᱽᱨᱟᱹ ᱫᱚ ᱢᱮᱱ ᱠᱟᱛᱮᱫ ᱦᱚᱸ ᱵᱟᱭ ᱟᱸᱡᱚᱢᱟ ᱟᱢᱮᱢ ᱢᱮᱛᱟᱭᱟ ᱟᱢᱜᱮ ᱞᱟᱹᱭ ᱨᱩᱣᱟᱹᱲ ᱟᱢᱟᱭ ᱜᱚᱝᱠᱮ ᱱᱮᱛᱟᱨ ᱨᱤᱱ ᱫᱚ ᱵᱟᱠᱚ ᱵᱚᱛᱚᱨᱚᱜ ᱠᱟᱱᱟ ᱜᱤᱫᱽᱨᱟᱹ ᱠᱚ ᱵᱟᱠᱷᱟᱱ ᱯᱟᱹᱦᱤᱞ ᱨᱤᱱ ᱫᱚ ᱢᱟᱱᱮ
ᱦ
ᱡᱟᱦᱟᱱ ᱠᱟᱛᱷᱟᱢ ᱢᱮᱛᱟᱭ ᱠᱷᱟᱱ ᱟᱸᱡᱚᱢ ᱫᱚᱭ ᱟᱸᱡᱚᱢ ᱜᱮᱭᱟ ᱠᱤᱱᱛᱩ ᱜᱚᱝᱠᱮ ᱱᱮᱛᱟᱨ ᱨᱮᱱ ᱫᱚ ᱦᱚ ᱚᱸᱱᱚᱜ-ᱚ ᱱᱚᱝᱠᱟ ᱚᱠᱟ ᱞᱮᱠᱟᱱ ᱜᱤᱫᱽᱨᱟᱹ ᱠᱟᱱᱟ ᱠᱚ ᱡᱮ ᱱᱮᱛᱟᱨ ᱨᱮᱱ ᱜᱤᱫᱽᱨᱟᱹ ᱫᱚ
ᱳ ᱜᱚᱝᱠᱮ ᱯᱟᱹᱦᱤᱞ ᱞᱤᱧ ᱟᱸᱡᱚᱢ ᱟᱠᱟᱫᱟ ᱢᱟᱱᱮ ᱵᱟᱹᱦᱩᱭ ᱟᱹᱜᱩᱣᱟᱠᱟᱱ ᱨᱮᱦᱚᱸ ᱟᱡ ᱵᱟ ᱦᱟᱜ ᱡᱤᱣᱤ ᱪᱮᱛᱟᱱ ᱨᱮᱫᱚ ᱚᱱᱮ ᱟᱹᱰᱤ ᱵᱚᱛᱚᱨ ᱜᱚᱝᱠᱮ ᱡᱟᱦᱟᱸ ᱛᱮ ᱯᱨᱚᱜᱨᱟᱢ ᱠᱚᱠᱚ ᱪᱟᱞᱟᱜ ᱛᱟᱦᱮᱸᱜᱼᱟ ᱯᱟᱛᱟ ᱯᱚᱨᱚᱵᱽ ᱠᱚ ᱢᱟᱱᱮ ᱜᱚᱝᱠᱮ ᱟᱹᱭᱩᱵ ᱨᱮᱦᱚᱸ ᱠᱩᱰᱟᱹᱢ ᱠᱩᱰᱟᱹᱢ ᱛᱮᱠᱚ ᱵᱚᱞᱚᱱ ᱛᱟᱦᱮᱸᱱ ᱚᱱᱠᱟᱞᱤᱧ ᱟᱸᱡᱚᱢ ᱟᱠᱟᱫ ᱠᱚᱣᱟ ᱠᱚ ᱟ ᱟᱨ ᱱᱮᱛᱟᱨ ᱢᱟ ᱜᱚᱝᱠᱮ ᱵᱟᱨᱚᱴᱟ ᱮᱠᱴᱟ ᱦᱚᱸ ᱢᱟᱱᱮ ᱵᱟᱨᱚ ᱵᱚᱪᱷᱚᱨ ᱨᱤᱱᱤᱡ ᱜᱤᱫᱽᱨᱟᱹ ᱥᱚᱡᱷᱮ ᱥᱟᱢᱟᱝ ᱮ ᱵᱚᱞᱚᱱ ᱠᱟᱱᱟ
ᱜᱚᱝᱠᱮ ᱱᱚᱣᱟ ᱫᱚ ᱟᱭᱳ ᱵᱟᱵᱟ ᱪᱮᱛᱟᱱ ᱨᱮ ᱢᱟᱱᱟᱣ ᱜᱩᱱᱟᱹᱣ ᱵᱟᱹᱱᱩᱜ-ᱟ ᱜᱚᱝᱠᱮ᱾
ᱮᱠᱫᱚᱢ ᱜᱚᱝᱠᱮ ᱥᱟᱹᱨᱤ ᱠᱟᱛᱷᱟ ᱜᱮᱸ
ᱦᱚᱸ ᱚ ᱱᱚᱜ ᱱᱚᱝᱠᱟ
ᱦᱩᱸ,
ᱱᱮᱛᱟᱨ ᱦᱩᱰᱤᱧ ᱦᱩᱰᱤᱧ ᱜᱤᱫᱽᱨᱟᱹ ᱥᱟᱶ ᱜᱮ ᱜᱚᱝᱠᱮ ᱵᱟᱢ ᱫᱟᱲᱮᱭᱟᱜᱼᱟ᱾
ᱦᱚᱭ ᱜᱚᱝᱠᱮ
ᱢᱚᱪᱟ ᱛᱮᱫᱚ ᱵᱟᱢ ᱫᱟᱲᱮᱜ-ᱟ ᱜᱚᱝᱠᱮ ᱦᱚᱸᱚ ᱱᱚᱸᱜ-ᱚ ᱱᱚᱝᱠᱟ
ᱱᱮᱛᱟᱨ ᱨᱤᱱ ᱜᱤᱫᱽᱨᱟᱹ ᱠᱚᱦᱚᱸ ᱡᱩᱫᱤ ᱱᱮᱛᱟᱨ ᱠᱷᱚᱱᱟᱜ ᱜᱮ ᱵᱤᱲᱤ ᱯᱩᱸᱜᱤᱢ ᱧᱩᱭᱟ ᱟᱨ ᱦᱟᱯᱮᱱ ᱫᱤᱱ ᱨᱮᱫᱚ ᱪᱮᱫ ᱮᱢ ᱪᱮᱫ ᱚᱵᱚᱥᱛᱟ ᱦᱩᱭᱩᱜ ᱛᱟᱢᱟ ᱦᱩᱭᱩᱜ ᱛᱟᱭᱟ ᱜᱚᱢᱠᱮ ᱩᱱᱤ ᱜᱤᱫᱽᱨᱟᱹ ᱦᱟᱜ ᱫᱚ ᱠᱟᱹᱢᱤᱭ ᱱᱮᱢ ᱠᱟᱹᱢᱤ ᱫᱟᱲᱮᱭᱟᱜ ᱥᱮ᱾ ᱴᱟᱠᱟ ᱠᱚᱢ ᱟᱨᱡᱟᱣ ᱫᱟᱲᱮᱭᱟᱜᱼᱟ ᱢᱟᱱᱮ ᱫᱟᱲᱮ ᱫᱚ ᱫᱚᱨᱠᱟᱨ ᱜᱮᱥᱮ ᱦᱟᱯᱮᱱ ᱫᱤᱱ ᱨᱮ ᱡᱚᱢ ᱞᱟᱹᱜᱤᱫ᱾
ᱮᱠᱫᱚᱢ ᱮᱠᱫᱚᱢ ᱥᱟᱹᱨᱤ ᱠᱟᱛᱷᱟ ᱜᱚᱝᱠᱮ ᱾
ᱫᱟᱹᱲᱤ ᱪᱷᱟᱲᱟ ᱪᱮᱫ ᱦᱚᱸ ᱵᱟᱭ ᱜᱟᱱᱚᱜᱼᱟ ᱦᱚᱭ ᱜᱚᱝᱠᱮ᱾
ᱛᱟᱦᱚᱞᱮ ᱜᱚᱝᱠᱮ ᱱᱤᱭᱟᱹ ᱫᱷᱟᱣ ᱫᱚ ᱵᱩᱨᱩ ᱵᱚᱸᱜᱟ ᱧᱮᱞ ᱵᱤᱱ ᱪᱟᱞᱟᱣ ᱞᱮᱱᱟ ᱥᱮ ᱵᱟᱝ?
ᱜᱚᱝᱠᱮ ᱵᱩᱨᱩ ᱵᱚᱸᱜᱟ ᱧᱮᱞ ᱵᱟᱹᱞᱤᱧ ᱪᱟᱞᱟᱣ ᱟᱠᱟᱱᱟ ᱜᱚᱝᱠᱮ ᱠᱟᱹᱢᱤ ᱠᱚ ᱛᱟᱦᱮᱸ ᱠᱟᱱᱟ ᱟᱨ᱾ ᱛᱷᱩᱛᱤᱞᱤᱧ ᱟᱸᱡᱚᱢ ᱵᱟᱲᱟᱭᱮᱫᱼᱟ ᱱᱤᱭᱟᱹ ᱫᱷᱟᱣ ᱫᱚ ᱵᱟᱝᱢᱟ ᱥᱤᱲᱤ ᱠᱚ ᱵᱮᱱᱟᱣ ᱟᱠᱟᱫᱼᱟ ᱥᱮ ᱚᱠᱟ ᱞᱮᱠᱟ?
ᱦᱳᱭ ᱜᱚᱝᱠᱮ ᱥᱤᱲᱤ ᱠᱚ ᱵᱮᱱᱟᱣ ᱟᱠᱟᱜ-ᱟ᱾ ᱢᱮᱱᱠᱷᱟᱱ ᱯᱩᱨᱟᱹ ᱪᱮᱛᱟᱱ ᱫᱷᱟᱹᱨᱤᱡ ᱫᱚ ᱱᱤᱛ ᱫᱷᱟᱹᱨᱤᱡ ᱛᱮ ᱢᱟᱱᱮ ᱟᱹᱨᱤ ᱠᱚ ᱵᱮᱱᱟᱣᱟ ᱟᱫᱚ
ᱟᱪᱪᱷᱟ ᱟᱪᱪᱷᱟ᱾
ᱯᱚᱨᱮ ᱯᱚᱨᱮᱛᱮ ᱞᱟᱹᱭᱮᱫ ᱟᱠᱚ ᱪᱮᱛᱟᱱ ᱫᱷᱟᱹᱨᱤᱡ ᱦᱚᱸᱠᱚ ᱵᱮᱱᱟᱣᱟ ᱟᱫᱚ ᱦᱟᱯᱮ ᱦᱟᱸᱜ ᱛᱤᱥ ᱠᱚ ᱵᱮᱱᱟᱣᱮᱫ-ᱟ ᱜᱚᱝᱠᱮ ᱱᱚᱜ-ᱚᱭ ᱛᱚ ᱵᱩᱨᱩ ᱵᱚᱸᱜᱟ ᱢᱟ ᱱᱚᱜ-ᱚᱭ ᱥᱩᱨ ᱫᱤᱱ ᱜᱮ ᱯᱟᱨᱚᱢ ᱢᱮᱱ
ᱟᱪᱪᱷᱟ ᱜᱚᱝᱠᱮ᱾ ᱢᱟᱱᱮ ᱱᱚᱜ ᱚᱭ ᱡᱮ ᱥᱤᱲᱤᱭᱟᱹ ᱯᱮ ᱵᱮᱱᱟᱣ ᱫᱟ ᱱᱚᱣᱟ ᱟᱸᱡᱚᱢ ᱛᱮᱦᱚᱸ ᱞᱤᱧ ᱟᱹᱰᱤ ᱞᱤᱧ ᱨᱟᱹᱥᱠᱟᱹᱭ ᱮᱱᱟ ᱜᱚᱝᱠᱮ ᱠᱤ ᱵᱟᱠᱷᱟᱱ ᱡᱟᱣ ᱥᱮᱨᱢᱟ ᱡᱟᱦᱟᱸ ᱧᱮᱞ ᱦᱩᱭ ᱟᱠᱟᱱᱟ ᱡᱮ ᱦᱮᱸ ᱫᱮᱡ ᱥᱩᱢᱚᱭ ᱦᱚᱸ ᱠᱚᱲᱟ ᱦᱚᱯᱚᱱ ᱢᱟ ᱴᱷᱤᱠ ᱜᱮᱢ ᱫᱮᱡᱚᱜ ᱠᱩᱲᱤ ᱦᱚᱯᱚᱱᱟᱜ ᱟᱹᱰᱤ ᱮᱴᱠᱮᱴᱚᱬᱮ ᱦᱩᱭᱩᱜ ᱛᱟᱦᱮᱸᱜ ᱜᱚᱝᱠᱮ᱾
ᱮᱠᱫᱚᱢ ᱮᱠᱫᱚᱢ ᱠᱩᱲᱤ ᱦᱚᱯᱚᱱ ᱠᱚ ᱟᱵᱚ ᱱᱩᱠᱩ ᱠᱚᱴᱷᱤᱱ ᱡᱷᱟᱢᱮᱞᱟ ᱠᱚ ᱵᱩᱡᱷᱟᱹᱣ ᱛᱟᱦᱮᱸᱜᱼᱟ ᱛᱟ ᱯᱚᱨᱮᱱ
ᱫᱮ ᱟᱨ ᱨᱚᱦᱚᱲ ᱫᱚ ᱴᱷᱤᱠ ᱜᱮᱭᱟ ᱵᱩᱨᱩ ᱵᱚᱸᱜᱟ ᱨᱮ ᱫᱟᱜ ᱜᱮᱭᱟ ᱟᱨᱮᱢ ᱞᱮᱸᱡᱮᱫ ᱜᱮᱭᱟ ᱢᱟᱱᱮ ᱞᱚᱥᱚᱫ ᱠᱚᱭ ᱟᱨᱚ, ᱦᱳᱭ ᱦᱳᱭ
ᱯᱟᱹᱦᱤᱞ ᱠᱷᱚᱱ ᱜᱮ ᱟᱸᱡᱚᱢ ᱟᱹᱜᱩ ᱦᱩᱭ ᱠᱟᱱᱟ ᱡᱮ ᱵᱩᱨᱩ ᱵᱚᱸᱜᱟ ᱨᱮᱫᱚᱭ ᱫᱟᱜᱽ ᱜᱮᱭᱟ᱾
ᱦᱳᱭ᱾ ᱟᱨ ᱚᱸᱰᱮ ᱫᱟᱜ ᱦᱚᱸ ᱜᱚᱢᱠᱮ ᱟᱹᱰᱤ ᱪᱮᱫ ᱤᱧ ᱞᱟᱹᱭᱟ ᱪᱮᱛᱟᱱ ᱨᱮᱦᱚᱸ ᱦᱟᱛᱟᱣ ᱠᱟᱛᱮᱫ ᱧᱩᱭ ᱦᱩᱭᱩᱜ ᱛᱟᱢᱟ ᱯᱚᱭᱥᱟ ᱫᱤᱭᱮ ᱫᱚᱥ ᱴᱟᱠᱟ ᱜᱮᱞᱟᱥ ᱜᱚᱝᱠᱮ ᱟᱸᱡᱚᱢ ᱟᱠᱟᱫ ᱵᱤᱱ ᱥᱮ ᱵᱟᱝ ᱱᱚᱣᱟ ᱠᱟᱛᱷᱟ᱾
ᱜᱚᱢᱠᱮ ᱟᱸᱡᱚᱢ ᱫᱚ ᱵᱟᱹᱞᱤᱧ ᱟᱸᱡᱚᱢ ᱟᱠᱟᱜ-ᱟ ᱜᱚᱢᱠᱮ ᱟᱹᱵᱤᱱ ᱴᱷᱮᱱ ᱠᱷᱚᱱᱜᱮ ᱱᱚᱜ-ᱚᱭ ᱯᱳᱭᱞᱟᱹ ᱞᱤᱧ ᱟᱸᱡᱚᱢᱮᱫ-ᱟ ᱜᱚᱢᱠᱮ ᱪᱟᱞᱟᱣ ᱢᱟ ᱵᱟᱝ ᱦᱩᱭ ᱠᱟᱱᱟ ᱦᱟᱸᱜ
ᱦᱳᱭ ᱦᱳᱭ ᱢᱟᱱᱮ ᱟᱨᱚ ᱜᱚᱢᱠᱮ ᱯᱟᱹᱦᱤᱞ ᱠᱚ ᱞᱟᱹᱭ ᱛᱟᱦᱮᱸᱜ-ᱟ ᱡᱮ ᱚᱱᱟ ᱵᱩᱨᱩ ᱪᱮᱛᱟᱱ ᱨᱮ ᱫᱟᱜ ᱡᱷᱟᱨᱱᱟᱜ ᱛᱟᱦᱮᱸᱫ ᱟᱫᱚ ᱱᱮᱛᱟᱨ ᱫᱚ ᱡᱷᱟᱨᱱᱟᱜ ᱠᱟᱱᱟ ᱥᱮ ᱵᱟᱝ ᱚᱱᱟ ᱫᱚ ᱴᱷᱤᱠ ᱵᱟᱹᱞᱤᱧ ᱵᱟᱲᱟᱭᱟ ᱟᱫᱚ ᱯᱟᱦᱤᱞ ᱫᱚᱻ ᱧᱮᱞ ᱫᱚᱠᱚ ᱧᱮᱞ ᱟᱠᱟᱜ-ᱟ ᱟᱫᱚ ᱠᱚ ᱛᱷᱩᱛᱤ ᱛᱟᱦᱮᱸᱜ-ᱟ ᱡᱮ ᱚᱱᱟ ᱫᱚ ᱧᱩ ᱫᱚᱢ ᱧᱩᱭ ᱢᱮ ᱤᱴᱷᱟᱹ ᱫᱚ ᱟᱞᱚᱢ ᱤᱴᱷᱟᱹᱭᱟ ᱢᱟᱱᱮ ᱢᱤᱫᱦᱚᱲ ᱥᱟᱠᱟᱢ ᱢᱤᱫ ᱦᱚᱲ ᱥᱟᱠᱟᱢ ᱛᱮ ᱚᱱᱟ ᱯᱷᱩᱲᱩᱜ ᱵᱮᱱᱟᱣ ᱠᱟᱛᱮ ᱵᱷᱩᱨᱟᱹᱜ ᱠᱟᱛᱮᱫ ᱟᱨ ᱢᱤᱫᱴᱟᱝ ᱥᱟᱠᱟᱢ ᱨᱮ ᱫᱩᱞ ᱠᱟᱛᱮᱜ ᱧᱩ ᱦᱩᱭᱩᱜ ᱛᱟᱢᱟ ᱟᱫᱚ ᱜᱚᱝᱠᱮ ᱦᱮᱸᱛᱟᱨ ᱢᱟ ᱦᱳᱭ ᱜᱚᱢᱠᱮ ᱮᱠᱫᱚᱢ ᱥᱟᱨᱡᱚᱢ ᱥᱟᱠᱟᱢ ᱯᱷᱩᱲᱩᱜ
ᱟᱪᱪᱷᱟ ᱟᱪᱪᱷᱟ
ᱟᱨ ᱚᱱᱟ ᱫᱚ ᱛᱟᱦᱞᱮ ᱱᱮᱛᱟᱨ ᱢᱟ ᱚᱱᱟ ᱫᱚ ᱤᱴᱷᱟᱹ ᱣᱟᱫᱟᱠᱚ ᱟᱨᱚ ᱧᱮᱞ ᱫᱤᱧ ᱱᱚᱜᱨᱟ ᱪᱟᱵᱟ ᱟᱠᱟᱜᱼᱟ ᱠᱚ ᱱᱚᱣᱟ ᱠᱚᱫᱚ ᱟᱵᱚᱣᱟᱜ ᱟᱵᱚᱣᱟᱜ ᱵᱷᱩᱞ ᱛᱮᱜᱮ ᱱᱚᱣᱟ ᱠᱚᱫᱚ ᱦᱩᱭ ᱠᱟᱱᱟ ᱜᱚᱝᱠᱮ ᱟᱵᱚ ᱡᱩᱫᱤ ᱵᱚᱱ ᱡᱚᱜᱟᱣ ᱡᱚᱛᱚᱱ ᱫᱚᱦᱚ ᱠᱮᱭᱟ ᱚᱱᱟ ᱫᱚ ᱦᱚᱭ ᱛᱚ ᱵᱟᱝ ᱟᱸᱡᱮᱫ ᱠᱚᱜ-ᱟ ᱥᱮ ᱦᱮᱸᱛᱟᱨ ᱦᱚᱸᱵᱚᱱ ᱧᱟᱢ ᱠᱮᱜᱮᱭᱟ
ᱱᱤᱛ ᱫᱷᱟᱹᱨᱤᱡ ᱛᱮᱦᱚᱸ ᱛᱟᱦᱮᱸ ᱠᱚᱜ-ᱟ ᱟᱵᱚ ᱢᱟᱹᱱᱢᱤ ᱜᱮᱠᱚ ᱵᱷᱩᱞᱠᱟᱫ ᱛᱮᱜᱮ ᱱᱚᱣᱟ ᱠᱚᱫᱚ ᱦᱩᱭ ᱠᱟᱱᱟ ᱜᱚᱝᱠᱮ
ᱦᱳᱭ ᱜᱚᱢᱠᱮ ᱮᱠᱫᱚᱢ ᱥᱟᱹᱨᱤ ᱠᱟᱛᱷᱟ ᱵᱮᱱ ᱢᱮᱱ ᱠᱟᱫᱟ
ᱜᱚᱝᱠᱮ ᱵᱟᱝᱢᱟ ᱯᱟᱹᱦᱤᱞ ᱫᱚᱠᱚ ᱞᱟᱹᱭ ᱛᱟᱦᱮᱸᱜ-ᱟ ᱡᱮ ᱵᱩᱨᱩ ᱫᱚ ᱢᱟᱱᱮ ᱪᱮᱫ ᱠᱚ ᱞᱟᱹᱭᱟ ᱢᱟᱱᱮ ᱡᱩᱛᱟᱹ ᱠᱚ ᱦᱚᱨᱚᱜ ᱠᱟᱛᱮᱜ ᱵᱟᱭ ᱫᱮᱡ ᱜᱟᱱᱚᱜ-ᱟᱭ
ᱮᱠᱫᱚᱢ ᱜᱮ ᱦᱳᱭ ᱥᱟᱹᱨᱤ ᱠᱟᱛᱷᱟ ᱵᱤᱱ ᱞᱟᱹᱭ ᱠᱮᱫᱟ ᱮᱠᱫᱚᱢ ᱜᱚᱝᱠᱮ
ᱛᱟᱯᱚᱨᱮ ᱦᱟᱺᱰᱤ ᱯᱟᱹᱣᱨᱟᱹ ᱠᱚᱦᱚᱸ ᱧᱩ ᱵᱟᱭ ᱜᱟᱱᱚᱜ-ᱟ ᱵᱩᱨᱩ ᱪᱮᱛᱟᱱ ᱨᱮ ᱱᱤᱭᱟᱹ ᱫᱷᱟ ᱜᱚᱝᱠᱮ ᱟᱹᱞᱤᱧ ᱯᱷᱳᱱ ᱠᱚᱨᱮᱜ ᱞᱤᱧ ᱧᱮᱞ ᱠᱮᱜ-ᱟ ᱜᱚᱢᱠᱮ
ᱛᱟᱣ ᱵᱟᱝᱼᱼ
ᱵᱩᱨᱩ ᱪᱮᱛᱟᱱ ᱨᱮᱦᱚᱸ ᱜᱚᱢᱠᱮᱼᱼ ᱠᱚ ᱦᱟᱸᱰᱤ ᱠᱚᱠᱚ ᱧᱩᱭᱮᱜ-ᱟ ᱯᱟᱹᱣᱨᱟᱹ ᱠᱚᱠᱚ ᱧᱩ ᱭᱮᱜ-ᱟ ᱜᱚᱢᱠᱮ᱾
ᱟᱪᱪᱷᱟ ᱜᱚᱝᱠᱮ ᱱᱚᱣᱟ ᱫᱚ ᱟᱰᱤ ᱵᱟᱲᱤᱡ ᱡᱤᱱᱤᱥ ᱦᱩᱭᱩᱜ ᱠᱟᱱᱟ ᱠᱤᱱᱛᱩ ᱜᱚᱢᱠᱮ᱾
ᱟᱰᱤ ᱵᱟᱲᱤᱡ ᱡᱤᱱᱤᱥ ᱦᱩᱭᱩᱜ ᱠᱟᱱᱟ ᱜᱚᱝᱠᱮ ᱱᱚᱣᱟ ᱫᱚ ᱟᱵᱚ ᱨᱮᱱᱼᱼ ᱵᱚᱸᱜᱟ ᱵᱩᱨᱩ ᱜᱮ ᱟᱵᱚ ᱛᱮ ᱵᱚᱱ ᱞᱟᱜᱟᱭᱮᱜ ᱠᱚᱣᱟ ᱜᱚᱝᱠᱮ ᱢᱟᱱᱟᱣ ᱵᱟᱛᱟᱣ ᱵᱟᱱᱩᱜ
ᱟᱫᱚ ᱞᱟᱜᱟᱣ ᱢᱟᱵᱚᱱ ᱞᱟᱜᱟᱭᱮᱜ ᱠᱚᱜᱮ ᱵᱚᱸᱜᱟ ᱵᱩᱨᱩ ᱠᱚ ᱟᱨᱚ ᱵᱩᱨᱩ ᱨᱮᱵᱚᱱ ᱫᱮᱡ ᱠᱟᱱᱟᱼᱼ ᱚᱸᱰᱮ ᱵᱚᱱ ᱧᱩᱭᱟ ᱟᱨ ᱡᱟᱦᱟᱸ ᱪᱤᱠᱟᱹ ᱞᱮᱱᱠᱷᱟᱱ ᱜᱚᱝᱠᱮ ᱟᱫᱚᱼᱼ ᱵᱩᱨᱩ ᱵᱚᱸᱜᱟ ᱣᱟᱜ ᱫᱳᱥ ᱦᱩᱭᱩᱜ-ᱟ ᱞᱟᱹᱭᱟ ᱠᱚᱼᱼ ᱵᱩᱨᱩ ᱵᱚᱸᱜᱟ ᱪᱟᱞᱟᱣ ᱠᱟᱛᱮᱜ ᱱᱩᱭ ᱦᱚᱲᱮ ᱱᱚᱝᱠᱟᱭ ᱱᱟ ᱦᱟᱝᱠᱟ ᱭᱮᱱᱟ ᱟᱫᱚ ᱜᱚᱢᱠᱮ ᱪᱮᱛᱟᱱ ᱨᱮᱢ ᱧᱩᱸ ᱞᱮᱠᱷᱟᱱ ᱩᱱᱟᱹᱜ ᱪᱮᱛᱟᱱ ᱨᱮᱫᱚ ᱚᱠᱚᱭ ᱫᱚ ᱵᱟᱧᱪᱟᱣ ᱫᱟᱲᱮᱭᱟᱢᱟ ᱜᱚᱢᱠᱮ
ᱦᱳᱭ ᱜᱚᱢᱠᱮ ᱚᱱᱟ ᱫᱚ ᱟᱵᱚ ᱢᱟᱹᱱᱢᱤ ᱭᱟᱜ ᱜᱮ ᱵᱩᱡᱷᱟᱹᱣ ᱫᱚᱨᱠᱟᱨ ᱜᱚᱢᱠᱮ ᱵᱩᱨᱩ ᱫᱚ ᱢᱤᱫᱴᱮᱱ ᱵᱩᱨᱩ ᱫᱚ ᱵᱩᱨᱩ ᱜᱮ ᱠᱟᱱᱟ ᱚᱱᱟ ᱫᱚ ᱩᱥᱩᱞ ᱡᱤᱱᱤᱥ ᱠᱟᱱᱟ ᱵᱚᱝ ᱜᱮ ᱟᱢ ᱚᱱᱟ ᱪᱮᱛᱟᱱ ᱨᱮᱢ ᱧᱩᱭᱟ ᱵᱚᱸᱜᱟ ᱵᱩᱨᱩ ᱫᱚ ᱟᱢ ᱫᱚ ᱵᱟᱭ ᱪᱤᱼᱼ ᱪᱤᱠᱟᱹᱣ ᱟᱠᱟᱜ ᱢᱮᱭᱟᱭ ᱟᱢ ᱧᱩ ᱠᱟᱛᱮᱫᱼᱼ ᱟᱢ ᱡᱩᱫᱤᱢ ᱠᱚᱸᱰᱮᱞᱚᱜ-ᱟ ᱜᱚᱢᱠᱮ ᱛᱟᱦᱚᱞᱮ ᱚᱱᱟ ᱫᱚ ᱟᱢ ᱩᱱᱟᱹᱜ ᱪᱮᱛᱟᱱ ᱠᱷᱚᱱᱮᱢ ᱵᱟᱡᱟᱜᱼᱟ᱾ ᱫᱤᱨᱤ ᱠᱚ ᱛᱟᱦᱮᱱᱟ ᱜᱚᱢᱠᱮ ᱟᱫᱚ ᱫᱳᱥ ᱦᱚᱭᱚᱜ-ᱟ ᱵᱚᱸᱜᱟ ᱵᱩᱨᱩ ᱣᱟᱜ᱾
ᱦᱚᱭ ᱜᱚᱝᱠᱮ᱾ ᱟᱫᱚ ᱩᱸ ᱜᱚᱝᱠᱮᱜ ᱟᱵᱚ ᱚᱱᱮᱼᱼ ᱵᱚᱸᱜᱟ ᱵᱩᱨᱩ ᱨᱮ ᱦᱟᱹᱸᱰᱤ ᱯᱟᱹᱣᱨᱟᱹ ᱵᱚᱱ ᱪᱟᱞᱟᱣ ᱨᱮᱦᱚᱸ ᱟᱫᱚ ᱜᱚᱝᱠᱮ ᱚᱝᱠᱟ ᱧᱩᱵᱚᱱ ᱧᱩᱭᱟ ᱟᱵᱩ ᱫᱚ ᱥᱟᱱᱛᱟᱲᱼᱼ ᱥᱚᱢᱟᱡᱽ ᱨᱮᱫᱚ ᱦᱟᱸᱰᱤ ᱯᱟᱹᱣᱨᱟᱹ ᱫᱚ ᱟᱵᱚᱣᱟᱜ ᱛᱟᱦᱮᱱ ᱜᱮᱛᱟ ᱵᱚᱱᱟ ᱟᱨ ᱛᱟᱦᱮᱸ ᱪᱟᱞᱟᱜ ᱜᱮᱭᱟ᱾ ᱟᱫᱚ ᱜᱚᱢᱠᱮ ᱱᱚᱝᱠᱟ ᱟᱹᱛᱷᱟᱹᱣᱲᱤ ᱵᱮᱵᱚᱦᱟᱨᱼᱼ ᱛᱚᱭᱮᱵ ᱵᱟᱝ ᱵᱷᱟᱜᱤ ᱭᱟ ᱱᱚᱝᱠᱟ ᱵᱩᱨᱩ ᱪᱮᱛᱟᱱ ᱨᱮ ᱧᱩ, ᱦᱮᱸ ᱵᱟᱝ᱾
ᱮᱠᱫᱚᱢ ᱮᱠᱫᱚᱢ ᱥᱟᱨᱤ ᱠᱟᱛᱷᱟ
ᱟᱵᱚ ᱡᱩᱫᱤ ᱨᱟᱹᱥᱠᱟᱹ ᱛᱮ ᱧᱩ ᱥᱟᱱᱟᱭᱮᱜ ᱵᱚᱠᱷᱟᱱ ᱞᱟᱛᱟᱨ ᱨᱮᱵᱚᱱ ᱧᱩᱭᱟ ᱢᱟ ᱥᱮ ᱞᱟᱛᱟᱨ
ᱦᱩᱸ ᱦᱩᱸ ᱮᱠᱫᱚᱢ ᱮᱠᱫᱚᱢ ᱥᱟᱨᱤ ᱠᱟᱛᱷᱟ ᱠᱟᱱᱟ ᱜᱚᱢᱠᱮ᱾
ᱯᱟᱛᱟ ᱨᱮᱵᱚᱱ ᱧᱩ ᱠᱟᱛᱮᱜ ᱨᱮᱵᱚᱱ ᱜᱤᱛᱤᱡ ᱠᱚᱜ ᱨᱮᱦᱚᱸ ᱴᱷᱤᱠ ᱜᱮᱭᱟ ᱠᱩᱢᱤᱴᱤ ᱦᱚᱸ ᱠᱚ ᱛᱮᱦᱮᱱᱟ᱾ ᱪᱮᱫ ᱦᱚᱸ ᱵᱟᱝ ᱪᱤᱠᱟᱹ ᱦᱩᱭᱩᱜ ᱛᱟᱢᱟ ᱯᱚᱨᱮᱼᱼ ᱯᱚᱨᱮᱛᱮ ᱥᱩᱛᱤᱞ‌ ᱞᱮᱱᱠᱷᱟᱱ ᱜᱮ ᱠᱚᱢᱤᱴᱤ ᱠᱚ ᱠᱳᱞ ᱠᱟᱢᱟ ᱡᱮ ᱵᱟᱵᱩ ᱚᱲᱟᱜ ᱥᱮᱫ ᱢᱚᱸᱰᱷᱟᱜ ᱛᱟᱵᱚᱱ ᱯᱮ᱾
ᱦᱚᱭ ᱦᱚᱭ ᱦᱚᱭ᱾
ᱢᱟᱱᱮ ᱚᱱᱠᱟ ᱵᱟᱲᱤᱡ ᱵᱷᱟᱵᱽ ᱛᱮ ᱧᱩ ᱞᱮᱠᱷᱟᱱ ᱫᱚ ᱟᱹᱰᱤ ᱢᱟᱨᱟᱝ ᱠᱷᱩᱛᱤ‌ ᱦᱩᱭᱩᱜ-ᱟ᱾
ᱮᱠᱫᱚᱢ ᱥᱟᱨᱤ ᱠᱟᱛᱷᱟ ᱠᱟᱱᱟ ᱜᱚᱢᱠᱮ ᱱᱚᱣᱟ ᱫᱚ᱾
ᱦᱚᱻ᱾ ᱟᱨ ᱜᱚᱝᱠᱮ ᱛᱟᱦᱚᱞᱮ ᱠᱷᱩᱲᱤ ᱰᱩᱝᱨᱤ ᱨᱮᱫᱚ ᱯᱟᱹᱣᱨᱟᱹ ᱠᱚᱠᱚ ᱟᱠᱷᱨᱤᱧᱟ ᱥᱮ ᱵᱟᱝ ᱜᱚᱝᱠᱮ?
ᱜᱚᱝᱠᱮ ᱟᱠᱷᱨᱤᱧ ᱧᱟᱠᱚ ᱚᱸᱰᱮ ᱦᱚᱸ ᱚᱱᱠᱟ ᱜᱮ ᱦᱩᱭᱩᱜ-ᱟ᱾
ᱟᱪᱪᱷᱟ
ᱠᱩᱲᱩ ᱰᱩᱝᱨᱤ ᱨᱮ ᱯᱟᱹᱣᱨᱟᱹ ᱦᱟᱺᱰᱤ ᱡᱚᱛᱚ ᱜᱮ ᱠᱚ ᱟᱠᱷᱨᱤᱧᱟ ᱦᱮᱸ ᱜᱚᱝᱠᱮ ᱟᱨ ᱚᱸᱰᱮ ᱦᱚᱸ ᱯᱚᱨᱚᱯ ᱮᱱᱮᱡ ᱫᱚᱢᱮ ᱦᱩᱭᱩᱜ ᱫᱚ᱾
ᱟᱪᱪᱷᱟ ᱜᱚᱝᱠᱮ ᱯᱚᱨᱚᱵᱽ ᱮᱱᱮᱡ ᱵᱟᱝ᱾
ᱦᱚᱸ ᱠᱷᱩᱸᱲᱤ ᱰᱩᱝᱨᱤ ᱨᱮ ᱠᱩᱴᱷᱤᱱ ᱯᱚᱨᱚᱯ ᱮᱱᱮᱡ ᱦᱩᱭᱩᱜ-ᱟ᱾ ᱫᱚᱢᱮ ᱠᱚ ᱦᱚᱲ ᱞᱮᱱᱟ ᱜᱚᱝᱠᱮ ᱱᱤᱭᱟᱹ ᱫᱷᱟᱣ ᱦᱚᱸ᱾
ᱟᱪᱪᱷᱟ ᱟᱪᱪᱷᱟ
ᱱᱮᱥ ᱫᱚ ᱟᱵᱚ ᱫᱚ ᱵᱟᱵᱚᱱ ᱪᱟᱞᱟᱣ ᱫᱟᱲᱮ ᱭᱟᱫᱟ ᱜᱚᱝᱠᱮ᱾
ᱟᱪᱪᱷᱟ ᱟᱪᱪᱷᱟ᱾
ᱵᱟᱝ ᱪᱟᱞᱟᱣ ᱦᱩᱭ ᱫᱟᱲᱮ ᱦᱩᱭ ᱞᱮᱱᱟ ᱱᱤᱭᱟᱹ ᱫᱷᱟᱣ ᱫᱚ᱾
ᱚᱦ ᱦᱳ᱾
ᱢᱚᱱᱮᱭ ᱫᱟᱵᱚᱱ ᱠᱟᱞᱚᱢ ᱵᱚᱱ ᱪᱟᱞᱟᱜ-ᱟ᱾ ᱦᱳᱭ ᱜᱚᱝᱠᱮ᱾
ᱩᱸᱜ ᱠᱟᱞᱚᱢ ᱢᱚᱱᱮ ᱦᱩᱭᱩᱜ ᱠᱟᱱᱟ ᱜᱚᱝᱠᱮ ᱪᱟᱞᱟᱣ᱾
ᱚᱻ
ᱟᱨ ᱜᱚᱝᱠᱮ ᱛᱟᱦᱚᱞᱮ ᱛᱟᱦᱚᱞᱮ ᱠᱷᱩᱸᱲᱤ ᱰᱩᱝᱨᱤ ᱨᱮ ᱫᱚᱠᱟᱱ ᱠᱚᱫᱚᱠᱚ ᱟᱹᱜᱩᱭᱟ ᱥᱮ ᱵᱟᱝ? ᱜᱮᱸᱫᱟᱜ ᱫᱚᱠᱟᱱ ᱠᱚ
ᱜᱚᱢᱠᱮ ᱟᱹᱜᱩ ᱫᱚᱠᱚ ᱟᱹᱜᱩᱭᱟ ᱜᱮᱸᱫᱟᱜ ᱫᱚᱠᱟᱱ ᱠᱚ ᱡᱷᱚᱛᱚ ᱜᱮ ᱟᱵᱚ ᱱᱚᱣᱟ ᱥᱟᱱᱛᱟᱲ ᱨᱮᱱᱟᱜ ᱱᱚᱣᱟ ᱵᱳᱭ ᱠᱚᱦᱚᱸ ᱠᱚ ᱤᱫᱤ ᱜᱮᱭᱟ ᱫᱚᱠᱟᱱ ᱠᱚ᱾
ᱟᱪᱪᱷᱟ ᱪᱷᱟ ᱪᱷᱟ
ᱱᱚᱣᱟ ᱯᱟᱹᱧᱪᱤᱛ ᱜᱮᱸᱫᱟᱜ ᱠᱚ ᱫᱷᱩᱛᱤ ᱠᱚ ᱡᱷᱚᱛᱚ ᱜᱮ ᱠᱚ ᱤᱫᱤᱭᱟ ᱟᱵᱚ ᱥᱟᱱᱛᱟᱲ ᱨᱮᱱᱟᱜ ᱡᱚᱛᱚ ᱠᱤᱪᱷᱩ ᱜᱮ᱾ ᱦᱩᱸ ᱜᱚᱝᱠᱮ ᱥᱩᱠᱨᱤ ᱡᱤᱞ ᱯᱤᱴᱷᱟᱹ ᱦᱚᱸ ᱧᱟᱢᱚᱜᱼᱟ?
ᱮᱠ ᱢᱟ ᱜᱚᱝᱠᱮ ᱟᱹᱰᱤ ᱚᱱᱟ ᱫᱚ ᱢᱟᱨᱟᱝ ᱠᱟᱛᱷᱟ ᱫᱚ ᱥᱩᱠᱨᱤᱞ ᱯᱤᱴᱷᱟᱹ ᱢᱟᱱᱮ ᱦᱳᱭ
ᱡᱤᱞ ᱯᱤᱴᱷᱟᱹ ᱜᱚᱢᱠᱮ ᱧᱟᱢᱚᱜ-ᱟ ᱟᱵᱚ ᱱᱚᱣᱟᱼᱼ ᱠᱷᱩᱲᱤ ᱰᱩᱝᱨᱤ ᱨᱮᱦᱚᱸ ᱥᱩᱠᱨᱤ ᱡᱤᱞ ᱯᱤᱴᱷᱟᱹ᱾
ᱟᱪᱪᱷᱟ ᱱᱚᱣᱟ ᱢᱟ, ᱦᱮᱸᱻᱼᱼ ᱥᱩᱠᱨᱤ ᱡᱤᱞ ᱯᱤᱴᱷᱟᱹ ᱢᱟᱱᱮ ᱮᱠᱫᱚᱢ ᱩᱞᱤ ᱫᱟᱜ ᱜᱮ ᱥᱟᱲ ᱥᱟᱲᱟᱣ ᱜᱚᱫᱚᱜᱼᱟ᱾
ᱜᱚᱢᱠᱮ ᱥᱩᱠᱨᱤ ᱡᱤᱞ ᱠᱟᱛᱷᱟ ᱫᱚ ᱥᱟᱹᱨᱤᱜᱮ ᱜᱚᱢᱠᱮ ᱢᱟᱱᱮ ᱞᱟᱹᱭ ᱞᱮᱠᱷᱟᱱ ᱜᱮ ᱢᱟᱱᱮ ᱡᱚᱢ ᱵᱩᱡᱟᱹᱣᱟ ᱾
ᱦᱳᱭ ᱟᱪᱷᱟ ᱢᱟ ᱛᱟᱦᱚᱞᱮ ᱥᱩᱠᱨᱤ ᱡᱤᱞ ᱯᱤᱴᱷᱟᱹ ᱫᱚ ᱛᱤᱱᱟᱹᱜ ᱠᱟᱛᱮ ᱫᱟᱢᱟᱜ ᱠᱟᱱ ᱛᱟᱦᱮᱸ ᱜᱚᱝᱠᱮ ᱚᱱᱰᱮ ᱫᱟᱢ ᱠᱚ ᱛᱟᱦᱮᱱ ᱛᱟᱦᱮᱸᱫ?
ᱜᱚᱝᱠᱮ ᱵᱤᱥᱮᱥ ᱫᱚ ᱵᱟᱝ ᱫᱟᱢᱟ ᱠᱚᱢ ᱫᱷᱟᱨᱟᱜᱮ ᱜᱚᱢᱠᱮ ᱟᱫᱚ ᱟᱵᱚᱫᱚ ᱢᱟᱱᱮ ᱦᱟᱱᱮ ᱪᱟᱞᱟᱣᱮᱱ ᱥᱮᱨᱢᱟ ᱵᱚᱱ ᱪᱟᱞᱟᱣ ᱞᱮᱱ ᱛᱟᱦᱮᱸᱱᱟ ᱛᱚ ᱟᱫᱚ ᱱᱮᱥ ᱫᱚ ᱚᱠᱟ ᱞᱮᱠᱟ ᱦᱟᱸᱜ ᱫᱟᱢ ᱛᱟᱦᱮᱸ ᱠᱟᱱᱟ ᱜᱚᱢᱠᱮ?
ᱟᱪᱷᱟ ᱪᱟ ᱪᱟ ᱜᱚᱝᱠᱮ ᱟᱪᱪᱷᱟ ᱪᱷᱟ ᱪᱷᱟ ᱟᱪᱷᱟ ᱜᱚᱝᱠᱮ ᱟᱢ ᱥᱟᱞᱟᱜ ᱜᱟᱞᱢᱟᱨᱟᱣ ᱠᱟᱛᱮᱜ ᱟᱹᱰᱤ ᱩᱢ ᱵᱷᱟᱹᱜᱤ ᱞᱤᱧ ᱵᱩᱡᱷᱟᱹᱣ ᱠᱮᱫᱟ ᱜᱚᱢᱠᱮ᱾ ᱛᱟᱦᱚᱞᱮ ᱡᱚᱦᱟᱨ ᱜᱮ ᱜᱚᱢᱠᱮ ᱤᱱᱟᱹ ᱦᱳᱭ ᱦᱚᱸ